ᱡᱚᱦᱟᱨ ᱜᱮ ᱾ ᱦᱮᱸ ᱱᱟᱯᱟᱭ ᱵᱟᱲᱟᱭ ᱜᱮᱭᱟᱢ ᱛᱚ?
ᱦᱮᱸ ᱱᱟᱯᱟᱭ ᱵᱟᱲᱟ ᱜᱮ ᱾
ᱟᱻ ᱦ ᱠᱟᱹᱢᱤ ᱵᱟᱲᱟ ᱠᱚᱫᱚ ᱪᱮᱫ ᱠᱚ ᱦᱩᱭᱩᱜ ᱠᱟᱱᱟ ᱛᱟᱦᱚᱞᱮ?
ᱠᱟᱹᱢᱤ ᱵᱟᱲᱟ ᱠᱚᱫᱚ ᱪᱮᱫ ᱦᱚᱸ ᱵᱟᱝ ᱨᱩᱢ ᱠᱚᱨᱮᱜ, ᱚᱲᱟᱜ ᱠᱚᱨᱮ ᱜᱮ ᱾
ᱚᱻ ᱤᱧ ᱦᱚᱧ ᱱᱟᱯᱟᱭ ᱵᱟᱲᱟ ᱜᱮᱭᱟ ᱾ ᱠᱟᱹᱢᱤ ᱵᱟᱲᱟ ᱠᱚᱫᱚ ᱚᱲᱟᱜ ᱠᱚᱨᱮ ᱜᱮ ᱠᱚᱨᱟᱣ ᱦᱩᱭᱩᱜ ᱠᱟᱱᱟ, ᱟᱨ ᱜᱚᱼᱵᱟᱵᱟ ᱛᱟᱠᱚ ᱫᱚ ᱠᱷᱮᱛ ᱵᱟᱹᱫᱽ ᱠᱚᱨᱮ ᱠᱚ ᱠᱟᱹᱢᱤ ᱠᱟᱱᱟ ᱱᱤᱡᱮ ᱫᱚ ᱚᱞᱚᱜ ᱯᱟᱲᱦᱟᱣ ᱨᱮᱱᱟᱜ᱾
ᱦᱩᱸ ᱚᱞᱟᱜ ᱨᱮ ᱵᱮᱥᱛᱚ ᱾
ᱦᱮᱸ᱾
ᱦᱮᱸ ᱚᱲᱟᱜ ᱦᱚᱲ ᱟᱵᱚ ᱞᱟᱹᱜᱤᱫ ᱠᱚ ᱠᱟᱹᱢᱤᱭᱮᱫᱟ, ᱟᱠᱚ ᱞᱟᱹᱜᱤᱫ ᱠᱤ ᱱᱚᱣᱟ ᱵᱟᱵᱚᱱ ᱠᱚᱨᱟᱣ ᱫᱟᱲᱮᱭᱟᱜᱼᱟ? ᱱᱚᱣᱟ ᱫᱚ ᱠᱚᱨᱟᱣ ᱩᱪᱤᱛ ᱠᱟᱱ ᱛᱟᱵᱚᱱᱟ᱾ ᱦᱮᱸ,
ᱛᱟᱦᱚᱞᱮ ᱟᱛᱳ ᱚᱲᱟᱜ ᱠᱚᱨᱮᱱᱟᱜ ᱚᱵᱚᱥᱛᱟ ᱫᱚ ᱪᱮᱫ ᱞᱮᱠᱟ?
ᱟᱛᱳ ᱚᱲᱟᱜ ᱠᱚᱨᱮᱱᱟᱜ ᱚᱵᱚᱥᱛᱟ ᱫᱚ ᱱᱚᱝᱠᱟ ᱱᱚᱜᱚᱭ ᱡᱟᱹᱯᱩᱫ ᱫᱤᱱ ᱛᱚ, ᱟᱫᱚ ᱡᱚᱛᱚ ᱦᱚᱲ ᱱᱤᱛᱳᱜ ᱫᱚ ᱚᱲᱟᱜ ᱠᱚᱨᱮ ᱜᱮ ᱡᱚᱱᱰᱨᱟ ᱨᱟᱯᱟᱜ ᱠᱚ ᱡᱚᱢ ᱵᱟᱲᱟᱭ ᱦᱩᱭᱩᱜ ᱠᱟᱱᱟ ᱾
ᱦᱮᱸ ᱟᱞᱮ ᱠᱚᱦᱚᱸ ᱱᱟᱯᱟᱭ ᱵᱟᱲᱟ ᱜᱮ ᱾ ᱟᱛᱳ ᱚᱲᱟᱜ ᱨᱮᱱᱟᱜ ᱦᱚᱛᱚ ᱦᱟᱞᱚᱛ ᱠᱚᱫᱚ ᱫᱟᱜ ᱛᱮ ᱡᱟᱦᱟᱸ ᱞᱮᱠᱟ ᱨᱮᱸᱜᱮᱡ ᱦᱚᱲ ᱛᱚ᱾ ᱡᱟᱦᱟᱸᱞᱮᱠᱟ ᱠᱟᱹᱢᱤ ᱵᱟᱲᱟ ᱠᱟᱛᱮ ᱜᱮ ᱡᱚᱢ ᱦᱩᱭᱩᱜ ᱠᱟᱱᱟ ᱱᱤᱛᱳᱜ ᱫᱚ᱾
ᱦᱮᱸ ᱟᱵᱚ ᱡᱚᱛᱚ ᱛᱚ ᱱᱚᱝᱠᱟ ᱠᱟᱹᱢᱤ ᱵᱟᱵᱚᱱ ᱠᱟᱹᱢᱤ ᱞᱮᱠᱷᱟᱱ ᱡᱚᱢᱟᱵᱚᱱ ᱪᱮᱫ?
ᱦᱩᱸᱻ
ᱟᱵᱚᱨᱮᱱ ᱢᱟ ᱟᱹᱰᱤ ᱠᱚᱢ ᱟᱠᱟ ᱜᱮ ᱦᱚᱲ ᱢᱮᱱᱟᱜ ᱠᱚ ᱛᱟᱵᱚᱱᱟ ᱡᱟᱦᱟᱸᱭ ᱫᱚ ᱠᱤᱪᱷᱩ ᱠᱟᱹᱢᱤ ᱠᱚᱛᱮ ᱠᱚ ᱞᱟᱦᱟ ᱠᱟᱣᱱᱼᱼ ᱛᱟᱵᱚᱱᱟᱼᱼ
ᱦᱮᱸ ᱪᱮᱫᱟᱜ ᱵᱟᱝᱜᱮ᱾
ᱦᱮᱸ ᱟᱨ ᱛᱟᱦᱚᱞᱮ ᱱᱤᱛ ᱚᱞᱚᱜ ᱯᱟᱲᱦᱟᱜ ᱫᱚ ᱛᱤᱱᱟᱹᱜ ᱡᱷᱟᱹᱞ?
ᱚᱞᱚᱜ ᱯᱟᱲᱦᱟᱜ ᱨᱮᱫᱚ ᱱᱚᱜᱼᱚᱭ ᱜᱨᱮᱡᱩᱭᱮᱥᱚᱱ ᱠᱚᱨᱟᱣ ᱦᱩᱭᱩᱜ ᱠᱟᱱᱟ᱾
ᱦᱩᱸ
ᱟᱨ ᱫᱩᱞᱟᱹᱲ ᱡᱷᱟᱹᱞᱤ ᱨᱮ ᱯᱟᱲᱟᱣ ᱦᱩᱭ ᱠᱷᱟᱹᱛᱤᱨ ᱛᱮ ᱟᱹᱰᱤ ᱡᱟᱞᱟᱮ ᱢᱮᱱᱟᱜᱼᱟ᱾ ᱚᱞᱚᱜ ᱯᱟᱲᱦᱟᱣ ᱨᱮᱱᱟᱜ ᱴᱮᱱᱥᱮᱱ᱾ ᱛᱟᱨᱯᱚᱨᱮ ᱫᱩᱞᱟᱹᱲ ᱨᱮᱱᱟᱜ ᱴᱮᱱᱥᱮᱱ ᱛᱟᱨᱯᱚᱨᱮᱼᱼ
ᱦᱮᱸ ᱚᱱᱟ ᱠᱚᱫᱚ ᱛᱟᱦᱮᱱ ᱜᱮᱭᱟ ᱩᱢᱮᱨ ᱠᱚ ᱦᱩᱭ ᱞᱮᱱᱠᱷᱟᱱ ᱦᱚᱸ ᱚᱱᱟ ᱠᱚ ᱡᱤᱱᱤᱥᱼᱼ ᱞᱟᱹᱠᱛᱤ ᱜᱮ ᱢᱮᱱᱠᱷᱟᱱᱼᱼ ᱚᱞᱚᱜ ᱯᱟᱲᱦᱟᱜ ᱚᱠᱛᱚ ᱫᱚ ᱱᱚᱣᱟ ᱠᱚ ᱡᱤᱱᱤᱥ ᱫᱚ ᱠᱟᱹᱴᱤᱡ ᱤᱯᱷᱮᱠᱴ ᱮᱢᱟ ᱵᱚᱱᱟ ᱚᱞ ᱯᱟᱲᱦᱟᱣ ᱨᱮ ᱠᱟᱴᱤᱡ ᱟᱜᱟᱛ᱾ ᱛᱮ ᱮᱢᱟ᱾
ᱟᱫᱚ ᱪᱮᱜᱠᱟᱼᱼ ᱡᱮ ᱡᱚᱛᱚ ᱥᱮᱫ ᱛᱮᱜᱮ ᱜᱟᱹᱦᱤᱨ ᱞᱮᱱᱠᱷᱟᱱ ᱛᱚ ᱡᱷᱚᱛᱚᱼᱼ ᱡᱤᱱᱤᱥ ᱫᱚ ᱵᱟᱢ ᱜᱚᱦᱚᱲ ᱨᱟᱠᱟᱵ ᱫᱟᱲᱮᱭᱟᱜᱼᱟ᱾ ᱛᱟᱦᱚᱞᱮ ᱢᱤᱫᱴᱟᱱ ᱡᱤᱱᱤᱥ ᱫᱚᱦᱚ ᱠᱟᱜ ᱦᱩᱭᱩᱜᱼᱟ ᱟᱨ ᱢᱤᱫᱴᱟᱱ ᱡᱤᱱᱤᱥ ᱥᱮᱫ ᱫᱚ ᱞᱟᱦᱟ ᱪᱟᱞᱟᱜ ᱦᱩᱭᱩᱜᱼᱟ᱾ ᱚᱱᱟ ᱞᱟᱹᱜᱤᱫ ᱜᱮ ᱪᱮᱥᱴᱟᱭ ᱦᱩᱭᱩᱜ ᱠᱟᱱᱟ ᱡᱮᱼᱼ ᱢᱤᱫ ᱥᱮᱫ ᱫᱚ ᱞᱟᱦᱟ ᱞᱟᱹᱜᱤᱫ ᱢᱤᱫ ᱥᱮᱫ ᱫᱚ ᱠᱟᱹᱴᱤᱡ ᱛᱤᱸᱜᱩ ᱛᱷᱤᱨ ᱞᱟᱹᱜᱤᱫ᱾
ᱦᱮᱸ
ᱱᱟᱯᱟᱭ ᱛᱮ ᱪᱟᱞᱟᱜ ᱢᱟ ᱡᱮ ᱡᱤᱭᱚᱱ ᱴᱟᱜ ᱦᱟᱯᱮᱱ ᱫᱤᱱᱨᱮ ᱜᱚᱼᱵᱟᱵᱟ ᱛᱟᱹᱠᱤᱱ ᱠᱤᱱ ᱵᱷᱟᱹᱜᱤ ᱛᱮᱠᱤᱱ ᱛᱟᱦᱮᱱ ᱢᱟ᱾
ᱦᱮᱸ ᱢᱟᱲᱟᱝ ᱫᱚ ᱥᱮ ᱜᱚ ᱵᱟᱵᱟ ᱠᱤᱱ ᱛᱟᱦᱮᱸ ᱠᱟᱱᱟ ᱤᱱᱟᱹ ᱯᱚᱨ ᱜᱮᱛᱚ ᱫᱩᱞᱟᱹᱲ ᱨᱮᱱ ᱡᱟᱦᱟᱸᱭ ᱟᱯᱚᱱ ᱦᱚᱲ ᱫᱚᱵᱚᱱ ᱧᱟᱢ ᱠᱚᱣᱟ᱾
ᱦᱮᱸ
ᱟᱜᱮ ᱟᱭᱳᱵᱟᱵᱟ ᱛᱟᱹᱠᱤᱱ ᱯᱟᱥᱮᱨᱮ ᱛᱤᱸᱜᱩ ᱠᱮᱴᱮᱡ ᱞᱮᱱᱠᱷᱟᱱ ᱟᱨ ᱢᱤᱫ ᱦᱚᱲᱼᱼ ᱯᱟᱥᱮ ᱨᱮ ᱛᱤᱸᱜᱩ ᱠᱮᱴᱮᱡ ᱞᱮ ᱨᱮᱱᱟᱜ ᱢᱤᱫᱴᱮᱡ ᱫᱟᱲᱮ ᱵᱚᱱ ᱟᱹᱭᱠᱟᱹᱣᱟ᱾ ᱱᱚᱣᱟ ᱜᱮ ᱱᱟᱯᱟᱭᱟ ᱡᱮᱼᱼ ᱤᱧ ᱫᱩᱞᱟᱹᱲ ᱠᱚᱫᱚ ᱠᱟᱹᱴᱤᱡ ᱥᱟᱭᱤᱴ ᱨᱮᱵᱚᱱ ᱫᱚᱦᱚᱭᱟ ᱞᱤᱢᱤᱴ ᱨᱮᱵᱚᱱ ᱛᱟᱦᱮᱱᱟ ᱮᱵᱚᱝᱼᱼ
ᱦᱮᱸ ᱦᱮᱸ ᱥᱮᱫᱟᱜ ᱵᱟᱝ᱾
ᱞᱟᱭᱤᱱ ᱨᱮ ᱡᱚᱠᱷᱚᱱ ᱢᱮᱱᱟᱜᱼᱟ ᱚᱱᱟ ᱚᱱᱟ ᱰᱟᱦᱟᱨ ᱛᱮᱜᱮ ᱵᱷᱟᱜᱤ ᱧᱚᱜ ᱵᱚᱱ ᱰᱟᱦᱟᱨᱚᱜ ᱢᱟ᱾
ᱦᱩᱸ ᱫᱩᱞᱟᱹᱲ ᱫᱚ ᱮᱢᱚᱱ ᱡᱤᱱᱤᱥ ᱠᱟᱱᱟ ᱡᱟᱦᱟᱱ ᱡᱤᱱᱤᱥ ᱫᱚ ᱵᱟᱢ ᱧᱟᱢ ᱞᱮᱠᱷᱟᱱᱼᱼ ᱢᱚᱱᱮᱨᱮ ᱟᱹᱰᱤ ᱠᱷᱟᱹᱞᱤ ᱵᱩᱡᱷᱟᱹᱜᱼᱟ ᱟᱨ ᱼᱼ ᱩᱱᱤ ᱛᱟᱦᱮᱱ ᱨᱮᱦᱚᱸᱭ ᱚᱞᱚᱜ ᱡᱤᱭᱚᱱ ᱨᱮ ᱱᱤᱛᱚᱜ ᱟᱱᱟᱴ ᱧᱟᱢᱚᱜᱼᱟ᱾ ᱫᱩᱞᱟᱹᱲ ᱫᱚ ᱱᱚᱝᱠᱟᱱᱤᱡ ᱛᱟᱦᱮᱸ ᱫᱚᱨᱠᱟᱨ ᱡᱟᱦᱟᱸᱛᱮ ᱟᱵᱚ ᱚᱱᱟ ᱡᱤᱱᱤᱥ ᱨᱮᱼᱼ ᱜᱚᱲᱚ ᱥᱚᱯᱚᱦᱚᱫ ᱨᱮ ᱮᱢ ᱢᱟᱱᱮ ᱚᱱᱟᱨᱮ ᱟᱞᱚᱵᱚᱱ ᱰᱷᱟᱸᱜᱚᱜ ᱢᱟ, ᱚᱱᱟ ᱠᱷᱟᱹᱛᱤᱨ ᱛᱮ ᱟᱵᱚᱣᱟᱜ ᱞᱟᱦᱟᱱ ᱡᱤᱭᱚᱱ ᱟᱴᱚᱠᱚᱜ ᱛᱟᱵᱚᱱ ᱢᱟ ᱱᱚᱝᱠᱟ ᱠᱟᱛᱮ᱾ ᱛᱮᱜᱮ ᱞᱟᱦᱟ ᱪᱟᱞᱟᱜ ᱦᱩᱭᱩᱜ ᱛᱟᱵᱚᱱᱟ᱾ ᱟᱵᱚ ᱦᱚᱸ ᱟᱵᱚᱨᱮᱱ ᱡᱩᱨᱤ ᱠᱚ ᱢᱮᱛᱟ ᱠᱚ ᱦᱩᱭᱩᱜᱼᱟ ᱡᱮ ᱦᱮᱸ ᱱᱚᱝᱠᱟ ᱫᱚ ᱵᱟᱝ ᱡᱟᱦᱟᱸᱭ ᱡᱟᱦᱟᱸ ᱞᱮᱠᱟᱱ ᱜᱮ ᱡᱟᱦᱟᱸᱼᱼ ᱟᱭᱟᱜᱼᱼ ᱩᱭᱦᱟᱹᱨ ᱵᱷᱟᱵᱽᱱᱟᱛᱮ ᱚᱠᱟ ᱞᱮᱠᱟ ᱢᱮᱱᱟᱭᱟ ᱡᱮ ᱤᱧ ᱫᱚ ᱵᱟᱝ ᱤᱧ ᱫᱚ ᱱᱚᱝᱠᱟᱱᱤᱡ ᱠᱟᱹᱢᱤ ᱠᱚᱨᱟᱣ ᱫᱚᱨᱠᱟᱨ᱾ ᱠᱟᱴᱤᱡ ᱥᱮ ᱚᱝᱠᱟ ᱱᱟᱜ ᱚᱱᱟ ᱫᱚ ᱵᱟᱝ ᱡᱟᱦᱟᱸ ᱟᱵᱚᱣᱟᱜ ᱡᱷᱚᱛᱚ ᱵᱷᱟᱹᱜᱤᱜ ᱢᱟ ᱚᱱᱟ ᱡᱤᱱᱤᱥ ᱞᱟᱦᱟ ᱟᱹᱰᱤ ᱫᱚᱨᱠᱟᱨ ᱛᱟᱵᱚᱱ᱾
ᱦᱮᱸ ᱚᱱᱠᱟ ᱜᱮᱛ ᱟᱢᱦᱚᱸ ᱟᱭᱟᱜ ᱜᱚᱲᱚ ᱨᱮᱢ ᱛᱟᱦᱮᱱᱟ, ᱥᱮ ᱟᱡ ᱦᱚ ᱟᱢᱟᱜ ᱜᱚᱲᱚ ᱨᱮ ᱟᱢ ᱡᱟᱦᱟᱸ ᱠᱟᱹᱢᱤ ᱠᱚᱨᱟᱣ ᱛᱟᱦᱮᱱᱟ ᱚᱱᱟᱨᱮ ᱟᱭᱟᱜ ᱠᱤᱪᱷᱩ ᱜᱚᱲᱚ ᱛᱟᱦᱮᱱᱟ ᱡᱟᱦᱟᱸ ᱨᱮᱫᱚ ᱟᱢᱟᱜ ᱢᱟᱲᱟᱝ ᱨᱮ ᱩᱱᱤᱭᱟᱜ ᱧᱩᱛᱩᱢ ᱛᱟᱸᱦᱮᱸᱱᱟ, ᱥᱮ ᱟᱡ ᱡᱟᱦᱟᱱᱟᱜ ᱢᱟᱲᱟᱝ ᱟᱜ ᱨᱮ ᱟᱢ ᱚᱱᱟᱨᱮ ᱜᱚᱲᱚᱢ ᱛᱟᱸᱦᱮᱸᱱᱟ ᱟᱢᱟᱜ ᱧᱩᱛᱩᱢ ᱛᱟᱸᱦᱮᱸᱱᱟ᱾
ᱚᱻ
ᱱᱚᱰᱮ ᱜᱮᱛᱚ ᱵᱟᱱᱟ ᱦᱚᱲ ᱵᱟᱱᱟ ᱦᱚᱲᱟᱜ ᱢᱚᱱᱮ ᱵᱩᱡ ᱟᱨ ᱱᱤᱛᱚᱜ ᱡᱟ ᱧᱮᱞᱚᱜ ᱠᱟᱱᱟ, ᱟᱵᱚ ᱱᱚᱣᱟ ᱡᱮᱱᱟᱨᱮᱥᱮᱱ ᱨᱮ ᱱᱚᱣᱟ ᱠᱚ ᱦᱟᱯᱤᱫ ᱪᱟᱵᱟᱣ ᱠᱟᱱᱟ ᱱᱤᱛᱚᱜ ᱫᱚ᱾
ᱦᱮᱸ ᱱᱤᱛᱚᱜ ᱫᱚ ᱫᱚᱢᱮ ᱜᱮ ᱦᱟᱯᱤᱛ ᱠᱟᱱᱟ, ᱪᱮᱫᱟᱜ ᱥᱮ ᱠᱟᱨᱚᱱ ᱟᱵᱚ ᱫᱚ ᱱᱤᱛᱚᱜ ᱫᱚ ᱟᱹᱰᱤ ᱰᱤᱡᱤᱴᱮᱞ ᱡᱤᱱᱤᱥ ᱥᱮᱫ ᱜᱮᱵᱚᱱ ᱞᱟᱦᱟᱜ ᱠᱟᱱᱟ᱾ ᱚᱱᱟ ᱡᱤᱱᱤᱥ ᱨᱮ ᱟᱨᱚ ᱥᱟᱶᱛᱮ ᱢᱟᱱᱮ ᱵᱟᱹᱲᱤᱪ ᱦᱮᱵᱤᱴ ᱨᱮ ᱡᱟᱹᱥᱛᱤ
ᱦᱮᱸ ᱟᱰᱤ ᱜᱟᱱ ᱵᱟᱹᱲᱤᱡ ᱚᱨᱥᱚᱝ ᱞᱟᱜᱟᱣ ᱠᱟᱱᱟ᱾
ᱚᱱᱟ ᱠᱷᱟᱹᱛᱤᱨ ᱠᱷᱟᱹᱛᱤᱨ ᱜᱮ ᱱᱚᱣᱟ ᱤᱭᱟᱹ ᱠᱚᱫᱚ ᱪᱟᱵᱟᱪᱟᱜ ᱦᱤᱡᱩᱜ ᱠᱟᱱᱟ᱾
ᱦᱩᱸ ᱥᱮᱫᱟᱭ ᱫᱚ ᱪᱮᱫ ᱞᱮᱠᱟ ᱛᱟᱦᱮᱸ ᱠᱟᱱᱟ ᱢᱤᱫ ᱦᱚᱲ ᱢᱚᱱᱮᱨᱮ ᱢᱤᱫᱼᱮ ᱛᱟᱸᱦᱮᱸᱱᱟ᱾ ᱚᱱᱟ ᱵᱟᱨᱮᱛᱮ ᱩᱭᱦᱟᱹᱨ ᱛᱟᱸᱦᱮᱸᱱᱟ ᱢᱮᱱᱠᱷᱟᱱ ᱱᱤᱛ ᱫᱚ ᱚᱱᱟ ᱡᱤᱱᱤᱥ ᱜᱮ ᱵᱟᱹᱱᱩᱜᱼᱟ᱾
ᱦᱩᱸ
ᱟᱨ ᱛᱟᱦᱞᱮ, ᱦᱚᱸ ᱢᱟ ᱞᱟᱹᱭ ᱢᱮ᱾
ᱟᱵᱚ ᱵᱚᱱ ᱪᱟᱭᱟ ᱡᱮ ᱵᱷᱟᱜᱮ ᱡᱤᱱᱤᱥ ᱵᱚᱱ ᱟᱯᱱᱟᱨ ᱢᱟ ᱵᱟᱹᱲᱤᱡ ᱡᱤᱱᱤᱥ ᱵᱚᱱ ᱥᱟᱦᱟ ᱜᱤᱰᱤ ᱠᱟᱜ᱾ ᱪᱮᱫ ᱠᱟᱡ ᱦᱩᱭᱩᱜ ᱠᱟᱱ ᱛᱟᱵᱚᱱᱟ ᱡᱮ ᱯᱟᱹᱣᱨᱟᱹ ᱦᱟᱺᱰᱤ ᱨᱮᱵᱚᱱ ᱞᱟᱦᱟᱜ ᱠᱟᱱ ᱚᱞᱚᱜ ᱯᱟᱲᱦᱟᱣ ᱨᱮᱵᱚᱱ ᱛᱟᱭᱱᱚᱢ ᱟᱠᱟᱱ᱾ ᱚᱱᱟ ᱡᱤᱱᱤᱥ ᱜᱮ ᱟᱫᱚ ᱱᱤᱛᱚᱜ ᱫᱚᱵᱚᱱ ᱠᱚᱨᱟᱣ ᱢᱟ ᱡᱮ ᱯᱟᱲᱦᱟᱣ ᱨᱮᱵᱚᱱ ᱞᱟᱦᱟᱜ ᱢᱟ, ᱯᱟᱹᱣᱨᱟᱹ ᱦᱟᱺᱰᱤ
ᱵᱚᱱ ᱛᱟ ᱛᱟᱭᱚᱢᱚᱜ ᱢᱟ᱾
ᱦᱩᱸ᱾
ᱟᱫᱚ ᱱᱤᱛ ᱯᱟᱹᱣᱨᱟᱹ ᱦᱟᱺᱰᱤ ᱨᱮᱫᱚ ᱱᱤᱛ ᱫᱚ ᱪᱮᱫ ᱞᱮᱠᱟ ᱡᱩᱫᱤ ᱚᱱᱟ ᱨᱮᱵᱚᱱ ᱢᱟᱲᱟᱝ ᱚᱜ ᱠᱟᱱᱟ, ᱯᱟᱹᱣᱨᱟᱹ ᱦᱟᱺᱰᱤ ᱧᱩ ᱞᱮᱠᱷᱟᱱ ᱫᱚ ᱮᱴᱟᱜ ᱠᱤᱪᱷᱩ ᱢᱚᱱᱮᱨᱮ ᱦᱤᱡᱩᱜ ᱠᱟᱱᱟ ᱩᱱ ᱜᱮᱵᱚᱱ ᱵᱟᱹᱲᱤᱡ ᱮᱫᱟ, ᱢᱮᱱᱠᱷᱟᱱ ᱟᱵᱚ ᱡᱟᱸᱦᱟᱸ ᱱᱤᱭᱚᱢ ᱨᱮᱱᱟᱜ ᱠᱟᱱᱟ ᱯᱟᱹᱣᱨᱟᱹ ᱦᱟᱺᱰᱤ ᱫᱚ ᱧᱩᱢ ᱟᱱᱟᱜ ᱫᱤᱱ ᱨᱮ ᱵᱚᱸᱜᱟ ᱵᱩᱨᱩ ᱫᱤᱱ ᱨᱮᱜᱮ, ᱠᱟᱱ ᱛᱟᱵᱚᱱᱟ ᱢᱮᱱᱠᱷᱟᱱ ᱟᱵᱚ ᱚᱱᱟ ᱵᱚᱱ ᱵᱟᱹᱲᱛᱤᱭᱮᱫᱟ᱾
ᱟᱫᱚ ᱚᱱᱟ ᱮᱢᱚᱱ ᱨᱮᱵᱚᱱ ᱦᱮᱸ ᱯᱚᱨᱤᱱᱚᱛᱚᱜ ᱠᱟᱱᱟ ᱡᱟᱸᱦᱟᱸ ᱨᱮᱫᱚ ᱟᱹᱰᱤᱴᱟᱜ ᱜᱮ ᱟᱵᱚᱣᱟᱜ ᱵᱟᱹᱲᱤᱡ ᱦᱩᱭᱩᱜ ᱠᱟᱱᱟ᱾ ᱦᱟᱯᱮᱱ ᱫᱤᱱ ᱨᱮ ᱦᱩᱸ ᱦᱟᱯᱮᱱ ᱫᱤᱱᱨᱮ ᱟᱵᱚᱣᱟᱜ ᱟᱹᱰᱤᱴᱟᱜ ᱜᱮ ᱟᱱᱟᱴ ᱨᱮ ᱥᱤᱨᱡᱟᱹᱜᱼᱟ᱾ ᱜᱚ ᱵᱟᱵᱟ ᱛᱟᱠᱚ ᱦᱚᱸ ᱡᱟᱸᱦᱟᱸᱭ ᱦᱟᱯ ᱦᱟᱯᱲᱟᱢ ᱠᱚᱦᱚᱸ ᱡᱟᱸᱦᱟᱸᱭ ᱠᱚᱠᱚ ᱧᱩᱭᱟ ᱩᱱᱠᱩ ᱦᱚᱸ ᱟᱵᱚ ᱵᱩᱡᱷᱟᱹᱣ ᱠᱚ ᱦᱩᱭᱩᱜ ᱛᱟᱵᱚᱱᱟ, ᱟᱵᱚᱨᱮᱱ ᱜᱟᱛᱮ ᱠᱚ ᱡᱟᱸᱦᱟᱸᱭ ᱠᱚ ᱧᱩᱭᱮᱫᱟ ᱩᱱᱠᱩ ᱩᱱᱠᱩ ᱦᱚᱸ ᱟᱵᱚ ᱵᱩᱡᱷᱟᱹᱣ ᱠᱚ ᱦᱩᱭᱩᱜ ᱛᱟᱵᱚᱱᱟ, ᱱᱤᱡᱮ ᱦᱚᱸ ᱴᱷᱤᱠ ᱴᱷᱟᱠ ᱛᱟᱦᱮᱸ ᱞᱮᱱ ᱠᱷᱟᱱ ᱛᱚᱵᱮᱱᱟ ᱛᱚ ᱥᱟᱢᱟᱝ ᱨᱤᱱᱤᱪ ᱦᱚᱲᱮᱢ ᱴᱷᱤᱠ ᱫᱟᱲᱮᱭᱟᱜᱼᱟ᱾
ᱦᱮᱸ ᱟᱫᱚ ᱱᱤᱛ ᱟᱵᱚ ᱱᱚᱣᱟ ᱜᱮ ᱟᱵᱚ ᱠᱷᱚᱱ ᱞᱟᱛᱟᱨ ᱠᱷᱚᱱ ᱥᱮ ᱟᱵᱚ ᱠᱷᱚᱱ ᱢᱟᱲᱟᱝ ᱨᱮᱱ ᱡᱟᱸᱦᱟᱸ ᱢᱮᱱᱟᱜ ᱠᱚ ᱡᱟᱦᱟᱸᱭ ᱠᱚ ᱵᱟᱹᱲᱤᱡ ᱟᱹᱜᱩᱭᱮᱫ ᱛᱟᱵᱚᱱ ᱩᱱᱠᱩ ᱱᱤᱛᱚᱜ ᱢᱮᱱ ᱵᱩᱡᱷᱟᱹᱣ ᱫᱚ ᱟᱵᱚ ᱠᱚᱜᱮ ᱥᱮ᱾
ᱦᱮᱸ᱾
ᱱᱤᱛ ᱟᱵᱚ ᱡᱟᱸᱦᱟᱸ ᱦᱚᱨ ᱛᱮᱵᱚᱱ ᱰᱷᱟᱹᱨᱟᱹᱜᱼᱟ ᱟᱵᱚ ᱠᱷᱚᱱ ᱞᱟᱛᱟᱨ ᱵᱚᱭᱦᱟ ᱢᱤᱥᱤ ᱠᱚ ᱩᱱᱠᱩ ᱠᱚᱦᱚᱸ ᱚᱱᱠᱟ ᱜᱮ᱾ ᱥᱮ ᱟᱵᱚ ᱢᱟᱲᱟᱝ ᱨᱮᱱ ᱡᱟᱦᱟᱸ ᱠᱚ ᱜᱟᱹᱞᱛᱤ ᱟᱹᱜᱩᱭ ᱮᱫᱟ᱾ ᱟᱵᱚ ᱦᱚᱸ ᱠᱤ ᱚᱱᱟ ᱧᱮᱞᱛᱮ ᱡᱩᱫᱤ ᱵᱚᱱ ᱜᱟᱹᱞᱛᱤ ᱤᱫᱤᱭᱟ, ᱚᱱᱟ ᱦᱚᱸ ᱵᱟᱝ ᱜᱟᱱᱚᱜᱼᱟ᱾
ᱦᱮᱸ ᱟᱵᱚᱣᱟᱜ ᱫᱚ ᱪᱮᱫ ᱠᱟᱱᱟ ᱡᱮ ᱟᱵᱚᱣᱟᱜ ᱟᱸᱜ ᱟᱸᱜᱤᱵᱟᱨ ᱫᱚ ᱱᱚᱣᱟ ᱠᱟᱱᱟ ᱡᱮ ᱟᱵᱚ ᱵᱷᱟᱹᱜᱤ ᱰᱟᱦᱟᱨ ᱛᱮ, ᱟᱵᱚᱨᱮᱱ ᱦᱚᱲ ᱠᱚᱵᱚᱱ, ᱟᱵᱚᱨᱮᱱ ᱦᱩᱰᱤᱧ ᱢᱟᱹᱭ- ᱵᱟᱹᱵᱩ ᱛᱟᱠᱚ᱾ ᱫᱟᱹᱭ ᱫᱤᱫᱤ ᱛᱟᱠᱚᱣᱟᱜ ᱡᱟᱦᱟᱱᱟᱜ ᱨᱮ ᱡᱩᱫᱤ ᱮᱴᱠᱮᱴᱚᱬᱮ ᱨᱮ ᱢᱮᱱᱟᱜ ᱠᱚᱣᱟ᱾ ᱟᱵᱚ ᱩᱱᱠᱩ ᱵᱚ ᱫᱩᱜ ᱫᱟᱨᱟᱢ ᱠᱚ ᱟᱨ ᱡᱩᱣᱟᱹᱱ ᱩᱢᱮᱨ ᱨᱮᱱᱟᱜ ᱫᱚ ᱪᱮᱫ ᱠᱟᱱᱟ ᱡᱮ ᱡᱩᱣᱟᱹᱱ ᱩᱢᱮᱨ ᱨᱮᱱᱟᱜ ᱫᱚ ᱠᱟᱹᱢᱤ ᱞᱟᱹᱜᱤᱫ ᱜᱮ᱾
ᱦᱮᱸ᱾
ᱛᱚᱵᱮᱱᱟᱜ ᱛᱚ ᱟᱵᱚᱣᱟᱜ ᱡᱟᱹᱛᱤ ᱟᱢᱮ ᱩᱭᱦᱟᱹᱨ ᱢᱮᱭᱟ᱾
ᱦᱮᱸ ᱟᱨ ᱟᱵᱚ ᱫᱚ ᱵᱟᱵᱚᱱ ᱠᱟᱹᱢᱤ ᱞᱮᱠᱷᱟᱱ ᱫᱚ ᱫᱤᱱ ᱵᱟᱵᱚᱱ ᱯᱟᱨᱚᱢ ᱠᱮᱭᱟ᱾ ᱠᱟᱹᱢᱤ ᱫᱚ ᱢᱮᱱᱟᱜ ᱛᱟᱵᱚᱱ ᱜᱮᱭᱟ᱾ ᱠᱟᱹᱢᱤ ᱥᱟᱶᱛᱮ ᱦᱟᱸᱜ ᱟᱵᱚᱣᱟᱜ ᱢᱟᱲᱟᱝ ᱥᱮᱱᱚᱜ ᱨᱮᱱᱟᱜ ᱠᱟᱹᱢᱤ ᱠᱚᱦᱚᱸ ᱢᱮᱱᱟᱜᱼᱟ᱾
ᱦᱳᱭ᱾ ᱠᱟᱹᱢᱤ ᱞᱟᱹᱜᱤᱫ ᱜᱮᱛᱚ ᱦᱚᱲ ᱫᱚ, ᱱᱤᱛᱚᱜ ᱫᱚ
ᱛᱟᱦᱞᱮ ᱚᱱᱛᱮ ᱫᱚ ᱢᱟᱡᱟᱱ ᱵᱮᱲᱟ ᱠᱚᱫᱚ ᱦᱩᱭᱱᱟ ᱥᱮ ᱵᱟᱝ ᱛᱩᱯᱩ ᱡᱚᱢ ᱠᱚ?
ᱦᱳᱭ, ᱡᱚᱢ ᱠᱚᱫᱚ ᱦᱩᱭ ᱟᱠᱟᱱᱟ᱾
ᱦᱮᱸ ᱱᱚᱛᱮ ᱦᱚᱸ ᱱᱚᱜᱼᱚᱭ ᱫᱟᱜ ᱡᱚᱨᱚᱜ ᱠᱟᱱ ᱛᱟᱦᱮᱱᱟ᱾ ᱟᱫᱚ ᱜᱟᱰᱟ ᱥᱮᱫ ᱠᱟᱹᱴᱤᱡ ᱪᱟᱞᱟᱣ ᱦᱩᱭ ᱞᱮᱱᱟ, ᱢᱤᱫᱵᱟᱨ ᱩᱱᱠᱩ ᱪᱤᱨᱟᱹ ᱵᱩᱴᱤ ᱦᱟᱹᱠᱩ ᱠᱚᱠᱚ ᱧᱟᱢᱚᱜ ᱜᱮᱭᱟ ᱛᱚ, ᱨᱟᱠᱟᱵ ᱜᱮᱭᱟ ᱠᱚ᱾ ᱩᱱᱠᱩ ᱜᱮ ᱟᱹᱜᱩ ᱵᱟᱲᱟ ᱦᱩᱭ ᱠᱟᱱᱟ, ᱥᱟᱞᱟ ᱵᱟᱲᱟᱭᱮᱫ ᱠᱚᱣᱟ ᱠᱚ᱾
ᱚ ᱦᱮᱸ ᱛᱚ ᱚᱱᱟ ᱦᱚᱸᱛᱚ ᱠᱟᱱᱟ ᱟᱨ ᱚᱲᱟᱜ ᱨᱮ ᱡᱚᱢᱟᱜ ᱞᱟᱹᱜᱤᱫ ᱩᱛᱩ ᱫᱚᱨᱠᱟᱨ ᱛᱚ, ᱟᱫᱚ ᱟᱹᱛᱩ ᱫᱤᱥᱚᱢ ᱨᱮ ᱛᱟᱦᱮᱸ ᱞᱮᱱᱠᱷᱟᱱ ᱛᱚ ᱱᱚᱝᱠᱟ ᱜᱮ ᱵᱷᱟᱹᱜᱮ ᱟᱨ ᱱᱤᱛᱚᱜ ᱢᱟ ᱤᱧ ᱵᱟᱡᱟᱨ ᱫᱤᱥᱚᱢ ᱨᱮ ᱢᱤᱱᱟᱹᱧ, ᱜᱚ-ᱵᱟᱵᱟ ᱛᱤᱠᱤᱱ ᱢᱟ ᱟᱹᱛᱩ ᱚᱲᱟᱜ ᱨᱮ ᱢᱮᱱᱟᱜ ᱠᱤᱱ᱾ ᱛᱟᱦᱚᱞᱮ ᱚᱞᱚᱜ ᱯᱟᱲᱦᱟᱣ ᱥᱮᱫ ᱦᱚᱸ ᱞᱟᱜᱟᱣ ᱦᱩᱭᱩᱜᱼᱟ, ᱟᱵᱚᱣᱟᱜ ᱟᱵᱚᱣᱟᱜ ᱞᱟᱹᱭ-ᱞᱟᱹᱠᱪᱟᱨ ᱞᱟᱠᱪᱟᱨ ᱦᱚᱸ ᱡᱮᱢᱚᱱ ᱟᱞᱚᱵᱚᱱ ᱦᱤᱲᱤᱧ ᱢᱟ
ᱦᱳᱭ᱾
ᱡᱚᱛᱚ ᱡᱤᱱᱤᱥ ᱥᱮᱫ ᱛᱮ ᱵᱚᱱ ᱞᱟᱦᱟ ᱪᱟᱞᱟᱜ ᱢᱟ, ᱛᱟᱦᱚᱞᱮ ᱛᱟᱭᱱᱚᱢ ᱨᱮ ᱟᱞᱚᱵᱚᱱ ᱛᱟᱦᱮᱱ ᱢᱟ ᱥᱩᱫᱩ ᱵᱟᱹᱲᱤᱡ ᱡᱤᱱᱤᱥ ᱨᱮ ᱛᱟᱭᱱᱚᱢ ᱨᱮᱵᱚᱱ ᱛᱟᱦᱮᱱ ᱠᱷᱟᱱ ᱜᱮ ᱡᱚᱛᱷᱮᱥᱴᱚ᱾
ᱦᱚᱸ ᱚᱱᱟ ᱡᱤᱱᱤᱥ ᱫᱚ ᱮᱠᱟᱞ ᱫᱚ ᱵᱟᱝ ᱠᱟᱱᱟ, ᱱᱤᱛ ᱟᱢ ᱢᱮᱱᱟᱢᱟ ᱵᱟᱡᱟᱨ ᱥᱚᱦᱚᱨ ᱨᱮ, ᱱᱤᱛ ᱟᱢ ᱯᱟᱲᱦᱟᱣ ᱮᱫᱟᱢ, ᱚᱞ ᱮᱫᱟᱢ, ᱟᱢ ᱫᱚᱢ ᱵᱩᱡᱷᱟᱹᱣ ᱮᱫᱟ, ᱟᱢᱮᱢ ᱢᱮᱱ ᱮᱫᱟ, ᱟᱨᱦᱚᱸ ᱛᱚ ᱡᱟᱦᱟᱸ ᱟᱹᱛᱩ ᱫᱤᱦᱟᱹᱛ ᱨᱮ ᱟᱵᱚ ᱧᱩᱨ ᱠᱟᱛᱮᱫ ᱢᱮᱱᱟᱜ ᱠᱚᱣᱟ, ᱩᱱᱠᱩ ᱠᱚᱦᱚᱸ ᱱᱚᱣᱟ ᱥᱚᱪᱮᱛᱚᱱ ᱦᱮᱡ ᱠᱟᱛᱮᱫ ᱥᱮᱛᱚ ᱟᱹᱛᱩ ᱚᱲᱟᱜ ᱫᱚᱢ ᱦᱤᱡᱩᱜ ᱜᱮᱭᱟ, ᱵᱟᱡᱟᱨᱼᱥᱚᱦᱚᱨ ᱨᱮᱫᱚ ᱵᱟᱢ ᱛᱟᱦᱮᱱᱼᱟ᱾ ᱦᱮᱡ ᱠᱟᱛᱮᱜ ᱩᱱᱠᱩ ᱠᱚ ᱢᱮᱱ ᱩᱪᱤᱛᱚ ᱦᱚᱸ ᱠᱟᱱ ᱛᱟᱵᱚᱱᱟ, ᱟᱵᱚᱣᱟᱜ᱾
ᱦᱮᱸ ᱚᱞᱚᱜᱼᱯᱟᱲᱦᱟᱣ ᱨᱮᱱᱟᱜ ᱢᱩᱞ ᱢᱩᱲᱩᱫ ᱤᱭᱟᱹ ᱛᱟᱵᱚᱱ ᱫᱚ ᱫᱷᱮᱭᱟᱱ ᱛᱟᱵᱚᱱ ᱫᱚ ᱱᱤᱭᱟ ᱜᱮ ᱡᱮ ᱡᱟᱦᱟᱱ ᱡᱤᱱᱤᱥ ᱠᱚ ᱵᱷᱟᱹᱜᱮ ᱵᱮᱣᱦᱟᱨ ᱥᱮ ᱚᱠᱟ ᱞᱮᱠᱟ ᱛᱟᱦᱮᱸ ᱵᱷᱟᱵᱽ ᱪᱮᱫ ᱡᱤᱱᱤᱥ ᱠᱚᱫᱚ ᱠᱚᱨᱟᱣ ᱩᱪᱤᱛ ᱠᱟᱱ ᱛᱟᱵᱚᱱᱟ? ᱪᱮᱫ ᱡᱤᱱᱤᱥ ᱠᱚᱫᱚ ᱵᱟᱝ ᱠᱚᱨᱟᱣ ᱩᱪᱤᱛ ᱠᱟᱱᱟ? ᱚᱱᱟ ᱡᱤᱱᱤᱥ ᱠᱚ ᱥᱚᱴᱷᱤᱠ ᱥᱟᱺᱦᱤᱡ ᱵᱚᱱ ᱵᱩᱡᱷᱟᱹᱣ ᱫᱟᱲᱮᱭᱟ ᱠᱚ ᱠᱷᱟᱱ ᱜᱮᱛᱚ, ᱚᱱᱟ ᱜᱮᱛᱚ ᱟᱥᱚᱞ ᱤᱭᱟᱹ ᱚᱞᱚᱜ ᱯᱟᱲᱦᱟᱜ ᱨᱮᱱᱟᱜ ᱫᱚ ᱡᱤᱭᱚᱱ ᱫᱚ ᱪᱮᱫ ᱠᱟᱱᱟ ᱡᱮ ᱟᱵᱚ ᱞᱟᱹᱜᱤᱫ ᱫᱚ ᱵᱟᱝ ᱟᱢ ᱡᱟᱦᱟᱸᱭ ᱚᱱᱟ ᱫᱚ ᱦᱩᱭᱩᱜ ᱠᱟᱱᱟ, ᱱᱤᱡᱮ ᱞᱟᱹᱜᱤᱫ ᱫᱚ ᱵᱟᱠᱚ ᱠᱚᱨᱟᱣᱟ ᱱᱤᱡᱮᱨᱮᱱ ᱦᱚᱲ ᱞᱟᱹᱜᱤᱫ ᱟᱨ ᱥᱟᱢᱟᱝ ᱨᱮᱱ ᱦᱚᱲ ᱥᱟᱢᱴᱟᱲ ᱥᱟᱺᱦᱤᱡ ᱮᱢ ᱫᱚᱦᱚ ᱠᱚᱢᱟ ᱟᱨ ᱱᱤᱼᱼ ᱚᱞᱚᱜ ᱯᱟᱲᱦᱟᱣ ᱨᱮᱱᱟᱜ ᱜᱮᱭᱟᱱ ᱫᱚ ᱪᱮᱫ ᱠᱟᱱᱟ? ᱪᱮ ᱢᱟᱱᱮ ᱟᱢ ᱥᱚᱴᱷᱤᱠ ᱦᱚᱲᱮᱢ ᱛᱳᱭᱨᱤᱜ ᱮᱱᱟ᱾ ᱛᱚᱵᱮᱱᱟ ᱛᱚ, ᱟᱢᱟᱜ ᱪᱤᱱᱦᱟᱹ ᱫᱚ ᱚᱞᱚᱜᱼᱯᱟᱲᱦᱟᱜ ᱨᱮ
ᱢᱤᱫ ᱡᱟᱭᱜᱟ ᱧᱮᱞ ᱛᱮᱢ ᱵᱩᱡᱟ ᱡᱮ ᱱᱚᱰᱮ ᱠᱟᱹᱢᱤ ᱪᱮᱫ ᱠᱟᱱᱟ ᱥᱮ ᱪᱮᱫ ᱵᱟᱝ ᱠᱟᱱᱟ᱾ ᱚᱱᱟ ᱛᱮᱜᱮ ᱛᱚ ᱟᱵᱚ ᱦᱚᱲ ᱫᱚ ᱠᱟᱹᱛᱷᱟ ᱨᱮᱦᱚᱸ ᱟᱵᱚ ᱛᱮᱦᱚᱸ ᱵᱚᱱ ᱨᱚᱲ ᱜᱚᱫᱚᱜ ᱜᱮᱭᱟ, ᱢᱮᱫ ᱛᱟᱦᱮᱱ ᱛᱩᱞᱩᱡ ᱠᱟᱬᱟ ᱠᱚ ᱢᱮᱛᱟ ᱵᱚᱱᱟ, ᱪᱮᱫᱟᱜ? ᱠᱟᱨᱚᱱ ᱟᱵᱚ ᱫᱚ ᱚᱞ ᱯᱟᱲᱦᱟᱣ ᱫᱤᱠ ᱫᱤᱭᱮ ᱛᱟᱭᱱᱚᱢ ᱱᱤᱫᱷᱟᱹᱱ ᱠᱚ ᱢᱚᱱᱮ ᱵᱚᱱᱟ, ᱟᱹᱰᱤ ᱠᱚ ᱱᱤᱫᱷᱟᱹᱱ ᱠᱚ ᱢᱚᱱᱮ ᱵᱚᱱᱟ ᱦᱮᱸ
ᱟᱵᱚᱣᱟᱜ ᱱᱚᱣᱟ ᱡᱤᱱᱤᱥ ᱫᱚ ᱟᱫᱚ ᱪᱮᱫ ᱠᱟ ᱡᱮ ᱟᱵᱚ ᱫᱚ ᱱᱚᱣᱟ ᱫᱚ ᱟᱹᱰᱤ ᱛᱟᱭᱱᱚᱢ ᱨᱮ ᱢᱮᱱᱟᱜ ᱵᱚᱱᱟ ᱥᱮ ᱱᱚᱣᱟ ᱫᱚ ᱟᱵᱚ ᱫᱚ ᱞᱟᱹᱲᱦᱟᱹᱭ ᱞᱮ ᱱᱚᱣᱟ ᱫᱚ ᱞᱟᱹᱲᱦᱟᱹᱭ ᱟᱹᱫᱤ ᱨᱮᱜᱮ ᱛᱟᱦᱮᱱ ᱦᱩᱭᱩᱜ ᱛᱟᱵᱚᱱᱟ ᱡᱩᱫᱤ ᱱᱚᱣᱟ ᱞᱟᱹᱲᱦᱟᱹᱭ ᱵᱟᱵᱚᱱ ᱠᱚᱨᱟᱣ ᱤᱫᱮᱭᱟ ᱱᱚᱣᱟ ᱟᱹᱰᱤ ᱛᱟᱭᱱᱚᱢ ᱨᱮᱜᱮ ᱵᱚᱱ ᱛᱟᱦᱮᱱᱟ, ᱟᱹᱰᱤ ᱱᱚᱣᱟ ᱟᱭᱢᱟ ᱦᱚᱲ ᱠᱚᱫᱚ ᱡᱮᱢᱚᱱ ᱫᱤᱠᱩ ᱯᱩᱲᱥᱤ ᱦᱚᱲ ᱠᱚᱫᱚ ᱩᱱᱠᱩ ᱫᱚ ᱟᱹᱰᱤ ᱞᱟᱦᱟᱨᱮ ᱢᱮᱱᱟᱜ ᱠᱚᱣᱟ ᱠᱟᱨᱚᱱ ᱩᱱᱠᱩ ᱨᱮᱱ ᱯᱤᱲᱦᱤ ᱫᱚ ᱯᱤᱲᱦᱤ ᱠᱮ ᱯᱤᱲᱦᱤ ᱫᱚ ᱟᱹᱰᱤ ᱞᱟᱦᱟ ᱨᱮᱠᱚ ᱠᱟᱢᱤ ᱠᱚᱨᱟᱣᱫᱤ ᱠᱮᱫᱟ ᱥᱮ ᱠᱚᱨᱟᱣ ᱪᱟᱞᱟᱣ ᱠᱟᱱ ᱛᱟᱠᱚᱣᱟ ᱞᱟᱦᱟ ᱠᱷᱚᱱᱟᱜ ᱜᱮ ᱟᱵᱚᱨᱮᱱ ᱫᱚ ᱟᱭᱢᱟ ᱦᱚᱲᱜᱮ ᱟᱹᱰᱤ ᱨᱚᱠᱚᱢ ᱟᱱᱟᱴ ᱨᱮ ᱡᱷᱟᱞᱤ ᱠᱟᱛᱮᱫ ᱟᱹᱰᱤ ᱡᱤᱱᱤᱥᱴᱟᱜ ᱜᱮ ᱛᱟᱭᱱᱚᱢ ᱠᱟᱱ ᱛᱟᱵᱚᱱᱟ
ᱦᱮᱸ ᱟᱨ ᱛᱟᱦᱞᱮ ᱱᱤᱭᱟᱹ ᱯᱟᱨᱚᱢᱮᱱ ᱛᱤᱨᱤᱥᱮ ᱡᱩᱱ ᱦᱩᱱ ᱢᱟᱦᱟ ᱛᱟᱦᱞᱮ ᱢᱟᱱᱟᱣ ᱦᱩᱭ ᱠᱟᱱᱟ ᱥᱮ ᱵᱟᱝ ᱛᱟᱦᱞᱮ?
ᱦᱮᱸ ᱵᱟᱡᱟᱨ ᱫᱤᱥᱚᱢ ᱨᱮ ᱛᱟᱦᱮᱸ ᱞᱮᱱᱠᱷᱟᱱ ᱠᱤ ᱚᱱᱟ ᱟᱵᱚᱣᱟᱜ ᱞᱟᱭᱞᱟᱠᱪᱟᱨ ᱵᱚᱱ ᱦᱤᱲᱤᱧ ᱫᱟᱲᱮᱭᱟᱜᱼᱟ, ᱚᱱᱟ ᱡᱤᱱᱤᱥ ᱫᱚ ᱵᱟᱝᱜᱮ ᱦᱮᱸ
ᱛᱟᱦᱞᱮ ᱪᱮᱫ ᱞᱮᱠᱟ ᱦᱩᱭ ᱞᱮᱱᱟ?
ᱦᱮᱸ ᱱᱚᱰᱮ ᱵᱷᱟᱜᱮ ᱜᱮ ᱦᱳᱭ ᱠᱟᱱᱟ ᱱᱚᱰᱮᱱ ᱠᱚ ᱜᱟᱛᱮ ᱠᱚᱲᱟ ᱜᱤᱫᱽᱨᱟᱹ ᱠᱚ ᱥᱟᱵ ᱠᱟᱛᱮᱜ ᱡᱚᱛᱚ ᱠᱚᱜᱮ ᱡᱩᱢᱤᱫ ᱠᱟᱛᱮᱫ ᱢᱟᱹᱭ ᱵᱟᱹᱵᱩ ᱛᱟᱠᱚ ᱫᱤᱫᱤ ᱛᱟᱠᱚ ᱥᱟᱞᱟᱜ ᱜᱚᱝᱠᱮ ᱛᱟᱠᱚ ᱥᱟᱞᱟᱜ ᱱᱟᱯᱟᱭ ᱛᱮᱞᱮ ᱠᱚᱨᱟᱣ ᱠᱮᱫᱟ ᱟᱞᱮ ᱟᱹᱰᱤ ᱨᱟᱹᱥᱠᱟᱹ ᱞᱮ ᱵᱩᱡᱽ ᱠᱮᱫᱟ ᱡᱮ ᱱᱚᱜᱼᱚᱭ ᱢᱤᱫᱴᱟᱝ ᱡᱮ ᱟᱵᱚᱣᱟᱜ ᱩᱯᱨᱩᱢ ᱛᱟᱵᱚᱱ ᱟᱵᱚ ᱨᱮᱱ ᱵᱤᱨ ᱵᱷᱟᱱᱴᱟ ᱨᱮᱱ ᱦᱚᱲ ᱠᱟᱱ ᱛᱟᱵᱚᱱᱟ ᱠᱚ ᱟᱹᱰᱤ ᱟᱭᱢᱟ ᱟᱭᱢᱟ ᱦᱚᱲ ᱪᱤᱠᱟᱹ ᱠᱟᱛᱮᱫ ᱡᱤᱣᱤ ᱠᱚ ᱟᱞᱟᱭ ᱠᱟᱫᱟ ᱚᱱᱟ ᱡᱤᱱᱤᱥ ᱛᱚ ᱵᱟᱰᱟᱭ ᱫᱚᱨᱠᱟᱨ ᱱᱚᱣᱟ ᱡᱤᱱᱤᱥ ᱠᱚ ᱦᱟᱹᱯᱤᱫ ᱞᱮᱱᱠᱷᱟᱱ ᱟᱵᱚ ᱦᱚᱸᱵᱚᱱ ᱦᱟᱹᱯᱤᱫ ᱪᱟᱵᱟᱜᱼᱟ ᱯᱚᱨᱮ ᱫᱤᱱ ᱨᱮ ᱢᱤᱫ ᱚᱠᱛᱚ ᱨᱮ ᱟᱵᱚ ᱠᱚ ᱢᱮᱛᱟᱵᱚᱱᱟ ᱡᱮ ᱱᱚᱣᱟ ᱡᱤᱱᱤᱥ ᱵᱟᱯᱮ ᱧᱟᱢ ᱠᱟᱫᱟ ᱢᱟᱱᱮ ᱟᱯᱮ ᱫᱚ ᱟᱹᱰᱤ ᱚᱵᱷᱟᱜᱤᱭᱟᱹ ᱦᱚᱲ ᱠᱟᱱᱟ ᱯᱮ
ᱦᱩᱸ ᱩᱱ ᱫᱚ ᱱᱚᱣᱟ ᱠᱟᱛᱷᱟ ᱟᱸᱡᱚᱢ ᱦᱩᱭᱩᱜ ᱛᱟᱵᱚᱱᱟ ᱟᱵᱚ ᱫᱚ ᱱᱤᱛ ᱫᱚ ᱪᱮᱫ ᱱᱟᱜᱟᱢ ᱨᱮᱱᱟᱜ ᱠᱟᱛᱷᱟ ᱟᱜᱟᱢ ᱨᱮᱵᱚᱱ ᱛᱟᱵᱚᱱᱟ ᱟᱵᱚᱣᱟᱜ ᱱᱟᱜᱟᱢ ᱟᱫ ᱞᱮᱱᱠᱷᱟᱱ ᱟᱵᱚ ᱥᱟᱱᱛᱟᱲ ᱢᱮᱱᱛᱮ ᱚᱠᱚᱭ ᱢᱮᱛᱟᱵᱚᱱᱟ
ᱦᱩᱸ
ᱟᱫᱚᱜ ᱠᱟᱱ ᱛᱟᱵᱚᱱᱟ
ᱦᱮᱸ ᱟᱵᱚᱣᱟᱜ ᱡᱤᱭᱚᱱ ᱫᱚ ᱟᱵᱚ ᱛᱮᱜᱮ ᱥᱟᱢᱴᱟᱣ, ᱢᱟᱱᱮ ᱟᱹᱰᱤ ᱟᱭᱢᱟ ᱚᱱᱚᱲᱦᱤᱭᱟᱹ ᱠᱚᱜᱮ ᱠᱚ ᱞᱟᱹᱭ ᱠᱟᱫᱟ ᱡᱮ ᱱᱤᱡᱮ ᱴᱷᱤᱠ ᱮᱢ ᱛᱟᱦᱮᱱ ᱠᱷᱟᱱ ᱥᱟᱢᱟᱝ ᱨᱮᱱ ᱦᱚᱲ ᱴᱷᱤᱠ ᱮᱢ ᱫᱚᱦᱚ ᱫᱟᱲᱮ ᱱᱤᱡᱮ ᱨᱮᱱ ᱦᱚᱲ ᱱᱟᱯᱟᱭ ᱛᱮᱢ ᱫᱚᱦᱚ ᱫᱟᱲᱮᱭᱟ ᱠᱚᱣᱟ, ᱚᱱᱟ ᱡᱤᱱᱤᱥ ᱴᱟᱜ ᱦᱚᱸ ᱟᱵᱚ ᱫᱷᱮᱭᱟᱱ ᱠᱟᱛᱮ ᱛᱟᱦᱮᱱ ᱦᱩᱭᱩᱜ ᱛᱟᱵᱚᱱᱟ
ᱦᱩᱸ
ᱟᱨ ᱛᱟᱦᱞᱮ ᱜᱚ ᱵᱟᱵᱟ ᱛᱟᱠᱚ ᱫᱚ ᱪᱮᱫ ᱞᱮᱠᱟ?
ᱦᱳᱭ ᱜᱚᱜᱚ ᱵᱟᱵᱟ ᱛᱟᱠᱚ ᱵᱮᱥ ᱵᱟᱲᱟ ᱜᱮ ᱩᱱᱠᱩ ᱦᱚᱸ ᱚᱲᱟᱜ ᱠᱚᱨᱮ ᱜᱮ
ᱟᱨ ᱫᱟᱜ ᱫᱚ ᱛᱤᱱᱟᱹᱜ ᱡᱳᱨ ᱮ ᱫᱟᱜ ᱞᱮᱫ ᱛᱮ ᱚᱱᱠᱟ ᱦᱟᱹᱠᱩ
ᱫᱟᱜ ᱫᱚ ᱱᱚ-ᱚᱭ ᱥᱮᱴᱮᱡ ᱥᱮᱴᱮᱡ ᱫᱟᱜ ᱟᱠᱟ ᱜᱮ ᱢᱮᱱᱟᱭᱟ ᱜᱚᱴᱟ ᱫᱤᱱ ᱠᱷᱚᱱ ᱱᱤᱛ ᱦᱟᱹᱵᱤᱡ ᱱᱤᱛᱚᱜ ᱫᱚ ᱠᱟᱹᱴᱤᱡ ᱥᱮᱨᱢᱟ ᱠᱚ ᱠᱟᱹᱴᱤᱡ ᱯᱷᱟᱸᱠᱟ ᱯᱷᱟᱸᱠᱟ ᱵᱩᱡᱷᱟᱹᱜ ᱠᱟᱱᱟ ᱦᱚᱲ ᱠᱚᱦᱚᱸ ᱠᱚ ᱳᱰᱳᱠ ᱵᱟᱲᱟ ᱟᱠᱟᱱᱟ ᱵᱟᱦᱨᱮ ᱠᱚ‌ᱥᱮᱱ
ᱟᱫᱚ ᱮᱱᱟᱱ ᱫᱚ ᱫᱟᱜ ᱡᱚᱨᱚ ᱟᱠᱟ ᱜᱮ ᱛᱟᱦᱮ ᱚᱱᱟ ᱛᱚ ᱟᱫᱚ ᱛᱟᱦᱞᱮ ᱤᱭᱟᱹ ᱢᱮᱱᱟᱜᱼᱟ ᱢᱤᱫᱴᱟᱝ ᱠᱮᱱᱮᱞ ᱞᱟᱹᱭᱤᱱ ᱢᱮᱱᱟᱜᱼᱟ ᱟᱫᱚ ᱚᱸᱰᱮ ᱠᱷᱚᱱ ᱜᱮ ᱠᱤᱪᱷᱩ ᱦᱟᱹᱠᱩ ᱠᱚ ᱯᱩᱠᱷᱨᱤ ᱠᱷᱚᱡ ᱠᱚ ᱨᱟᱠᱟᱵ ᱦᱤᱡᱩᱜ ᱜᱮᱭᱟ ᱟᱫᱚ ᱚᱱᱮ ᱚᱱᱟ ᱜᱮ ᱪᱟᱞᱟᱣ ᱦᱩᱭ ᱞᱮᱱᱟ ᱩᱱᱠᱩ ᱠᱚ ᱟᱜᱩ ᱛᱟᱦᱞᱮ ᱛᱤᱦᱤᱧ ᱫᱚ ᱠᱚ ᱠᱟᱹᱴᱤᱡ ᱤᱥᱤᱱ ᱵᱟᱥᱟᱝ ᱠᱚ ᱦᱩᱭᱩᱜᱼᱟ, ᱟᱨ ᱛᱟᱦᱞᱮ ᱚᱱᱛᱮ ᱤᱭᱟᱹ ᱦᱟᱹᱠᱩ ᱠᱟᱴᱠᱚᱢ ᱜᱚᱝᱜᱷᱟ ᱪᱮᱫ ᱞᱮᱠᱟ ᱠᱚ ᱧᱟᱢᱚᱜ ᱠᱟᱱᱟ ᱛᱟᱦᱞᱮ?
ᱟᱫᱚ ᱵᱟᱡᱟᱨ ᱫᱤᱥᱚᱢ ᱛᱚ ᱱᱚᱰᱮ ᱫᱚ ᱟᱫᱚ, ᱚᱱᱠᱟ ᱫᱚ ᱩᱱᱟᱹᱜ ᱵᱟᱠᱚ ᱧᱟᱢᱚᱜ ᱜᱮᱭᱟ, ᱛᱟᱦᱞᱮ ᱟᱫᱚ ᱱᱟᱹᱭ ᱜᱟᱰᱟ ᱠᱚᱨᱮ ᱜᱮ ᱡᱟ ᱵᱳᱦᱮᱞ ᱚᱜ ᱠᱟᱱ᱾ ᱟᱫᱚ ᱚᱸᱰᱮ ᱫᱚ ᱟᱫᱚ ᱦᱟᱹᱠᱩ ᱥᱟᱵ ᱠᱚᱫᱚ
ᱟᱫᱚ ᱚᱱᱛᱮ ᱛᱚ ᱡᱚᱛᱚ ᱠᱤᱪᱷᱩ ᱛᱚ ᱵᱟᱡᱟᱨ ᱨᱮ ᱠᱤᱨᱤᱧ ᱛᱮᱜᱮ ᱠᱚ ᱧᱟᱢᱚᱜ ᱠᱟᱱᱟ ᱱᱮᱛᱟᱨ ᱫᱚ᱾
ᱛᱚᱵᱩ ᱦᱚᱸ ᱩᱭᱦᱟᱹᱨ ᱦᱤᱡᱩᱜ ᱜᱮᱭᱟ ᱟᱹᱛᱳ ᱚᱲᱟᱜ ᱨᱮᱱᱟᱜ ᱠᱟᱹᱢᱤ ᱦᱚᱨᱟ ᱠᱚ ᱾ ᱡᱮ ᱯᱟᱹᱦᱤᱞ ᱨᱮᱱᱟᱜ ᱟᱨ ᱟᱹᱛᱳ ᱫᱤᱥᱚᱢ ᱫᱚ ᱚᱠᱟᱨᱮ ᱛᱟᱦᱞᱮ? ᱦᱮᱸ ᱵᱚᱠᱚᱧ,
ᱦᱮᱸ ᱫᱟᱫᱟ᱾
ᱦᱮᱸ ᱞᱟᱹᱭ ᱫᱟᱹᱧ ᱡᱮ ᱟᱹᱛᱳ ᱫᱤᱥᱚᱢ ᱫᱚ ᱚᱠᱟ ᱨᱮ ᱛᱟᱦᱞᱮ?
ᱟᱹᱛᱳ ᱫᱤᱥᱚᱢ ᱦᱚᱸ ᱱᱚᱛᱮ ᱜᱮ ᱵᱟᱸᱠᱩᱲᱟ ᱠᱚ ᱥᱮᱱ ᱛᱟᱦᱮᱸ ᱵᱟᱡᱟᱨ ᱵᱟᱡᱟᱨ ᱥᱟᱭᱤᱰ ᱧᱚᱜ ᱨᱮᱜᱮ ᱠᱟᱱᱟ᱾
ᱚ ᱦᱚᱸ ᱟᱞᱮ ᱫᱚᱢᱟ ᱢᱮᱫᱽᱱᱤᱯᱩᱨ ᱰᱤᱥᱴᱤᱠ ᱨᱮᱱ ᱦᱚᱲ ᱠᱟᱱᱟ ᱞᱮ᱾
ᱴᱷᱤᱠ ᱜᱮᱭᱟ ᱢᱟ ᱛᱟᱦᱞᱮ ᱱᱟᱯᱟᱭ ᱡᱚᱦᱟᱨ ᱥᱟᱞᱟᱜ᱾
ᱦᱮᱸ ᱛᱚ ᱢᱟ ᱡᱚᱦᱟᱨ᱾